ᱦᱮᱞᱳ
ᱦᱮᱸ ᱦᱮᱞᱳ
ᱦᱚᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ
ᱪᱮᱫ ᱠᱚᱢ ᱪᱤᱠᱟᱹ ᱵᱟᱲᱟᱭᱮᱜ ᱟ
ᱪᱮᱫ ᱦᱚᱸ ᱵᱟᱝᱜᱮ ᱫᱩᱲᱩᱵ ᱦᱩᱭ ᱠᱟᱱᱟ
ᱟᱪᱪᱷᱟ ᱟᱨ ᱚᱢᱵᱟᱵᱚᱛᱤ ᱦᱚᱞᱟ ᱪᱮᱫᱠᱟ ᱢᱟᱱᱟᱣ ᱠᱮᱫᱼᱟ
ᱟᱢᱵᱟᱵᱚᱛᱤ ᱱᱟᱯᱟᱭ ᱜᱮ ᱦᱩᱭᱱᱟ
ᱟᱪᱪᱷᱟ ᱦᱩᱸ ᱱᱚᱱᱛᱮ ᱦᱚᱸ ᱱᱟᱯᱟᱭ ᱜᱮ ᱦᱩᱭᱱᱟ
ᱦᱮᱞᱞᱳ ᱜᱚᱢᱠᱮ
ᱟᱯᱮ ᱥᱮᱫ ᱫᱚ ᱪᱟᱥ ᱵᱟᱥ ᱪᱮᱫ ᱞᱮᱠᱟ
ᱦᱮᱸ ᱪᱟᱥᱵᱟᱥ ᱪᱟᱥᱵᱟᱥ ᱫᱚ ᱦᱚᱜ ᱚᱭ ᱛᱚᱞᱟ ᱠᱚᱠᱚ ᱜᱤᱲᱤ ᱠᱟᱫᱟ ᱮᱠᱷᱚᱱᱳ ᱛᱚᱞᱟ ᱠᱚᱛᱚ ᱟᱹᱭᱨᱤ ᱦᱟᱨᱟᱜᱼᱟ ᱚᱱᱟ ᱠᱚ ᱦᱟᱨᱟ ᱞᱮᱠᱷᱟᱱ ᱠᱟᱹᱴᱤᱡ ᱛᱚᱨᱟ ᱠᱚ ᱦᱩᱴᱤᱧ ᱜᱮᱭᱟ ᱟᱞᱮ ᱥᱮᱫ ᱫᱚ ᱠᱟᱹᱴᱤᱡ ᱰᱮᱨᱤ ᱠᱟᱛᱮᱜ ᱠᱚ ᱜᱤᱰᱤᱭᱟ ᱛᱚ ᱛᱠᱷᱚᱱ ᱟᱩᱨᱤ ᱠᱚ ᱟᱨᱟᱢᱵ ᱨᱚᱦᱚᱭ ᱫᱚ ᱟᱨ ᱚᱱᱛᱮ ᱪᱮᱫ ᱞᱮᱠᱟ
ᱱᱚᱛᱮ ᱦᱚᱸ ᱚᱱᱟ ᱪᱟᱨᱟᱯᱟᱨᱟ ᱜᱮᱠᱚ ᱜᱤᱰᱤ ᱵᱟᱲᱟ ᱟᱨ ᱱᱟᱥᱮ ᱱᱟᱥᱮ ᱫᱟᱜ ᱵᱟᱲᱟᱭᱮᱫᱟᱭ
ᱦᱳᱭ ᱦᱳᱭ ᱵᱟᱨᱥᱤᱧ ᱛᱚ ᱫᱟᱜ ᱠᱮᱜ ᱟᱭ ᱪᱤᱠᱟ ᱫᱟᱜ ᱞᱮᱫᱟᱭ ᱚᱱᱟ ᱵᱟᱨᱥᱤᱧ ᱯᱮᱫᱤᱱ
ᱱᱚᱛᱮ ᱦᱚᱸ ᱱᱟᱯᱟᱭ ᱜᱮ ᱫᱟᱜ ᱠᱮᱫᱟᱭ
ᱦᱟᱸ
ᱯᱮ ᱯᱩᱱ ᱢᱟᱦᱟᱸ ᱫᱷᱟᱹᱨᱤᱡ ᱮ ᱫᱟᱜ ᱠᱮᱫᱟ
ᱟᱪᱪᱷᱟ ᱜᱚᱝᱠᱮ ᱛᱟᱦᱞᱮ ᱪᱮᱫ ᱠᱚᱢ ᱪᱤᱠᱟᱹ ᱵᱟᱲᱟᱭᱮᱫᱼᱟ ᱱᱤᱭᱟᱹ ᱜᱷᱟᱹᱲᱤ ᱫᱚ
ᱪᱮᱫ ᱦᱚᱸ ᱵᱟᱝ ᱜᱮ ᱫᱩᱲᱩᱵ ᱵᱟᱲᱟ ᱦᱩᱭ ᱟᱠᱟᱱᱟ ᱾ ᱟᱢᱜᱮ ᱪᱮᱫ ᱠᱚᱢ ᱪᱤᱠᱟᱹ ᱵᱟᱲᱟᱭᱮᱫᱟ
ᱦᱩᱸ ᱟᱞᱮ ᱫᱚ ᱦᱚᱸᱜᱼᱚᱭ ᱛᱮᱦᱮᱧ ᱤᱭᱟᱹ ᱡᱚᱢ ᱦᱩᱭᱩᱜ ᱠᱟᱱ ᱛᱟᱸᱦᱮᱫ ᱟᱥᱟᱲᱤᱭᱟᱹ, ᱟᱥᱟᱲᱤᱭᱟᱹ ᱡᱚᱢ ᱠᱚ ᱦᱩᱭᱩᱜᱚ-ᱟ ᱥᱮ ᱚᱱᱛᱮ?
ᱱᱚᱛᱮ ᱫᱚ ᱵᱟᱝ ᱦᱩᱭ ᱵᱟᱲᱟᱜ ᱜᱮᱭᱟ ᱵᱟᱝ ᱟᱸᱡᱚᱢ ᱵᱟᱲᱟ ᱦᱩᱭ ᱟᱠᱟᱱᱟ
ᱦᱮᱸ
ᱚᱱᱟ ᱫᱚ ᱪᱮᱫ ᱞᱮᱠᱟ ᱦᱩᱭᱩᱜ ᱜᱮᱭᱟ ᱮᱱᱛᱮᱫ
ᱚᱱᱟ ᱫᱚ ᱡᱟᱦᱮᱨ ᱨᱮ ᱢᱤᱫᱴᱮᱱ ᱵᱚᱸᱜᱟᱭ ᱡᱮᱢᱚᱱ ᱢᱟᱱᱮ ᱵᱟᱦᱟ ᱪᱮᱫᱞᱮᱠᱟ ᱠᱚ ᱵᱟᱦᱟᱭᱟ ᱢᱟᱜᱽ ᱥᱤᱢ ᱡᱮᱢᱚᱱ ᱠᱚ ᱡᱚᱢ ᱠᱚᱣᱟ ᱱᱚᱣᱟ ᱦᱚᱸ ᱟᱥᱟᱲ ᱵᱚᱸᱜᱟ ᱦᱮᱸ ᱱᱚᱝᱠᱟ ᱟᱢᱵᱟᱵᱚᱛᱤ ᱯᱚᱨᱮ ᱯᱚᱨᱮ ᱜᱮ ᱟᱫᱚ ᱢᱟᱱᱮ ᱚᱠᱟ ᱛᱤᱥᱚᱜ ᱫᱤᱱ ᱚᱠᱚᱭ ᱪᱮᱫᱞᱮᱠᱟ ᱠᱚ ᱡᱚᱢ ᱠᱚᱣᱟ ᱟᱞᱮ ᱥᱮᱫ ᱫᱚ ᱛᱮᱦᱤᱧ ᱠᱚ ᱡᱚᱢ ᱮᱫ ᱠᱚᱣᱟ ᱦᱮᱸ ᱯᱩᱡᱟᱹ ᱦᱩᱭᱩᱜᱼᱟ ᱟᱨᱠᱤ ᱡᱟᱦᱮᱨ ᱨᱮ ᱥᱳᱲᱮ ᱦᱩᱭᱩᱜᱼᱟ ᱚᱲᱟᱜ ᱠᱚᱨᱮ ᱠᱚ ᱦᱟᱹᱴᱤᱧᱟ ᱚᱱᱠᱟ ᱵᱮᱯᱟᱨ ᱚᱱᱛᱮ ᱫᱚ ᱛᱟᱦᱚᱞᱮ ᱵᱟᱝ ᱦᱩᱭᱩᱜ ᱜᱮᱭᱟ ᱚᱱᱟ ᱠᱚ ᱫᱚ ᱵᱟᱝ
ᱱᱚᱛᱮ ᱫᱚ ᱵᱟᱝ ᱟᱸᱡᱚᱢ ᱵᱟᱲᱟ ᱦᱩᱭ ᱟᱠᱟᱱᱟ ᱛᱚ ᱚᱱᱠᱟ ᱫᱚ
ᱟᱪᱪᱷᱟ ᱜᱚᱝᱠᱮ ᱚᱠᱟ ᱡᱮᱞᱟ ᱯᱟᱲᱟᱜ ᱠᱟᱱᱟ ᱚᱱᱟ ᱫᱚ
ᱱᱚᱶᱟ ᱫᱚ ᱵᱟᱸᱠᱩᱲᱟ ᱡᱤᱞᱟ ᱯᱟᱲᱟᱜ ᱠᱟᱱᱟ
ᱟᱪᱪᱷᱟ ᱟᱪᱪᱷᱟ ᱟᱪᱷᱟ
ᱵᱟᱸᱠᱩᱲᱟ ᱡᱤᱞᱟ ᱚᱱᱟ ᱢᱩᱪᱟᱹᱫ ᱥᱮᱫ ᱮᱠᱫᱚᱢ
ᱟᱪᱪᱷᱟ ᱵᱟᱝᱠᱷᱟᱱ ᱫᱚ ᱟᱞᱮ ᱱᱚᱶᱟ ᱯᱚᱥᱪᱤᱢ ᱢᱮᱫᱱᱤ ᱱᱚᱛᱮ ᱫᱚ ᱢᱚᱴᱟᱢᱚᱴᱤ ᱵᱷᱟᱜᱮ ᱜᱮᱠᱚ ᱢᱟᱱᱟᱣ ᱜᱮᱭᱟ ᱛᱚ ᱢᱟᱹᱜ ᱥᱤᱢ ᱫᱚ ᱠᱚ ᱡᱚᱢ ᱠᱚ ᱜᱮᱭᱟ ᱱᱚᱶᱟ ᱠᱚᱨᱮ ᱟᱞᱮ ᱱᱚᱶᱟ ᱠᱳᱨᱮ ᱫᱚ ᱦᱮᱸ ᱢᱟᱜᱽ ᱥᱤᱢ ᱦᱚᱸ ᱟᱥᱟᱲᱤᱭᱟ ᱦᱚᱸ ᱱᱚᱜ-ᱚᱭ ᱛᱤᱦᱤᱧ ᱫᱚ ᱟᱥᱟᱲᱤᱭᱟᱹ ᱡᱚᱢ ᱦᱩᱭᱩᱜ ᱠᱟᱱᱟ
ᱦᱮᱸ
ᱜᱚᱝᱠᱮ ᱞᱟᱹᱭᱫᱟᱹᱧ ᱱᱚᱶᱟ ᱨᱮ ᱫᱚ ᱟᱢ ᱛᱤᱱᱟᱹᱜ ᱫᱤᱱ ᱠᱷᱚᱡ ᱮᱢ ᱠᱟᱹᱢᱤᱭᱮᱫᱼᱟ
ᱱᱚᱶᱟ ᱨᱮ ᱫᱚ ᱱᱚᱜᱼᱚᱭ ᱯᱩᱱ ᱢᱚᱬᱮ ᱫᱤᱱ ᱜᱟᱱ ᱦᱩᱭ ᱮᱱᱟ
ᱟᱪᱪᱷᱟ ᱴᱟᱥᱠ ᱠᱚ ᱛᱟᱦᱚᱞᱮᱢ ᱯᱩᱨᱟᱹᱣ ᱟᱠᱟᱜ ᱜᱮᱭᱟ ᱥᱮ ᱵᱟᱝ
ᱴᱟᱠᱥ ᱠᱚ ᱫᱚ ᱵᱟᱨᱭᱟ ᱟᱹᱣᱨᱤᱧ ᱯᱩᱨᱟᱹᱣ ᱢᱩᱪᱟᱹᱫᱟ
ᱟᱪᱪᱷᱟ ᱯᱷᱤᱨᱤ ᱜᱮᱭᱟᱱ ᱛᱮᱦᱮᱧ
ᱦᱮᱸ ᱦᱮᱸ ᱛᱤᱦᱤᱧ ᱯᱷᱤᱨᱤ ᱜᱮᱭᱟᱹ
ᱟᱪᱪᱷᱟ ᱱᱟᱜ ᱠᱷᱟᱱ ᱟᱹᱭᱩᱵ ᱵᱮᱲᱟ ᱛᱟᱦᱚᱞᱮ ᱞᱟᱝ ᱠᱚᱞ-ᱟ ᱦᱳᱭᱥᱮ ᱤᱧᱟᱹᱜ ᱦᱚᱸ ᱮᱠᱷᱚᱱᱳ ᱵᱟᱹᱠᱤ ᱜᱮᱭᱟ ᱫᱷᱮᱨ ᱜᱮ
ᱟᱪᱪᱷᱟ ᱴᱷᱤᱠ ᱜᱮᱭᱟ ᱩᱱᱫᱚ ᱫᱷᱤᱱᱟᱹᱱ ᱥᱮᱫ ᱞᱟᱝ
ᱦᱮᱸ
ᱛᱟᱦᱚᱞᱮ ᱱᱚᱛᱮ ᱢᱟᱜᱢᱚᱬᱮ ᱵᱷᱟᱹᱜᱤ ᱜᱮ ᱦᱩᱭ ᱮᱱᱟ ᱢᱮᱫᱽᱱᱤᱯᱩᱨ ᱱᱚᱶᱟ ᱮᱞᱟᱠᱟ ᱨᱮ ᱵᱟᱝ
ᱦᱮᱸ ᱢᱮᱫᱽᱱᱤᱯᱩᱨ ᱨᱮ ᱛᱚ ᱢᱟᱜ ᱢᱚᱬᱮ ᱦᱩᱭ ᱮᱱᱟ ᱦᱮᱸ ᱫᱤᱥᱚᱢ ᱢᱚᱜᱢᱚᱬᱮ ᱦᱩᱭ ᱮᱱᱟ ᱢᱮᱫᱽᱤᱯᱩᱨ ᱨᱮ ᱟᱢᱫᱚ ᱚᱠᱟ ᱨᱮᱢ ᱛᱟᱦᱮᱱᱟ ᱜᱚᱢ...
ᱦᱮᱸ ᱤᱧ ᱫᱚ ᱚᱸᱰᱮ ᱢᱮᱫᱽᱱᱤᱯᱩᱨ ᱨᱤᱧ ᱛᱟᱦᱮᱱᱟ ᱟᱫᱚ ᱟᱸᱡᱚᱢ ᱱᱤᱭᱟᱹ ᱵᱟᱨ ᱜᱮ ᱯᱩᱭᱞᱩ ᱦᱩᱭ ᱮᱱᱟ
ᱟᱨ
ᱮᱠᱫᱚᱢ ᱪᱟᱞᱟᱣ ᱦᱩᱭ ᱞᱮᱱᱟ
ᱟᱪᱪᱷᱟ
ᱱᱤᱭᱟᱹ ᱵᱟᱨ ᱜᱮ ᱢᱚᱱᱮ ᱦᱚᱭ ᱯᱩᱭᱞᱩ ᱠᱚ ᱟᱨᱟᱢᱵᱚ
ᱢᱮᱱᱤᱯᱩᱨᱩᱨ ᱚᱰᱮ ᱫᱚ ᱦᱮᱸ ᱟᱞᱮᱨᱮᱱ ᱱᱚᱸᱰᱮ ᱠᱷᱚᱱ ᱠᱚ ᱪᱟᱞᱟᱣ ᱞᱮᱱᱟ ᱥᱩᱨ ᱜᱮᱭᱟ ᱢᱚᱫᱱᱤᱯᱩᱨ ᱠᱷᱚᱱ ᱟᱞᱮ ᱱᱚᱸᱰᱮ ᱫᱚ ᱟᱫᱚ ᱱᱤᱡᱮ ᱪᱟᱞᱟᱣ ᱵᱟᱝ ᱦᱩᱭ ᱠᱟᱱᱟ
ᱦᱚᱭ ᱛᱚ
ᱮᱸ ᱢᱮᱫᱽᱱᱤᱯᱩᱨ ᱫᱚ ᱚᱥᱴᱮᱞ ᱥᱮ ᱢᱮᱥ ᱯᱷᱮᱥ ᱥᱮ?
ᱮ ᱱᱚᱰᱮ ᱦᱚᱥᱴᱮᱞ ᱨᱮ ᱭᱩᱱᱤᱵᱟᱨᱥᱤᱴᱤ ᱡᱟᱦᱟᱸ ᱵᱷᱤᱛᱤᱨ ᱨᱮ ᱦᱳᱥᱴᱮᱞ ᱢᱮᱱᱟᱜ ᱟᱠᱟᱫᱟ ᱚᱸᱰᱮ ᱛᱟᱦᱮᱱ ᱦᱩᱭᱩᱜᱼᱜᱮ, ᱟᱫᱚ ᱱᱚᱰᱮ ᱜᱮ ᱚᱞᱚᱜ ᱯᱟᱲᱦᱟᱣ ᱦᱩᱭᱩᱜ
ᱟᱪᱪᱷᱟ
ᱟᱢ ᱫᱚ ᱛᱟᱦᱞᱮ ᱪᱮᱫ ᱠᱚᱢ ᱪᱤᱠᱟᱹ ᱵᱟᱲᱟᱭ?
ᱤᱧ ᱫᱚ ᱦᱚᱜᱚᱭ ᱱᱤᱭᱟᱹ ᱫᱷᱟᱣ ᱮᱭᱤᱪᱮᱥ ᱮᱢ ᱠᱟᱛᱮᱜ ᱠᱚᱞᱮᱮᱡ ᱨᱮ ᱮᱰᱢᱤᱥᱚᱱ ᱦᱳᱭᱳᱜ ᱠᱟᱱᱟ ᱯᱷᱟᱥ ᱥᱤᱢᱤᱥᱴᱟᱨ ᱯᱷᱚᱨᱚᱢ ᱯᱮ ᱦᱮᱸ
ᱚᱠᱟ ᱥᱟᱛᱟᱝ
ᱦᱮᱞᱳ
ᱞᱟᱹᱭᱫᱟᱹᱧ ᱚᱠᱟ ᱥᱟᱵᱽᱡᱮᱠᱴ ᱱᱛᱮᱫ
ᱚ ᱚᱠᱟ ᱥᱟᱵᱡᱮᱠᱴ ᱥᱟᱵᱡᱮᱠᱴ ᱦᱩᱭᱩᱜ ᱠᱟᱱᱟ ᱦᱤᱥᱴᱨᱤ ᱴᱳᱨᱤ ᱢᱮᱱᱟᱜ-ᱟ ᱯᱚᱞᱤᱴᱤᱠᱮᱞ ᱥᱟᱭᱤᱱᱥ ᱯᱳᱞᱤᱴᱤᱠᱤᱞ ᱛᱟᱯᱚᱨᱮ ᱮᱰᱩᱠᱮᱥᱚᱱ ᱢᱮᱱᱟᱜᱼᱟ ᱚᱱᱟ ᱠᱚ ᱦᱳᱭ
ᱟᱪᱪᱷᱟ
ᱟᱨ ᱪᱮᱫ ᱪᱮᱫ ᱥᱟᱵᱡᱮᱠᱴ ᱫᱚᱦᱚ ᱞᱮᱠᱷᱟᱱ ᱵᱷᱟᱹᱜᱤ ᱠᱚᱜ-ᱟ ᱞᱟᱹᱭᱠ ᱵᱷᱟᱹᱜᱮ ᱠᱚᱜᱼᱟ ᱢᱟᱱᱮ ᱮᱠᱷᱚᱱᱳᱛᱚ ᱚᱠᱛᱚ ᱢᱮᱱᱟᱜ ᱜᱮᱭᱟ ᱛᱚ
ᱦᱮᱸ ᱚᱱᱟ ᱱᱟᱜᱟᱢ ᱱᱚᱜᱚᱭ ᱡᱟᱦᱟᱸ ᱥᱟᱹᱨᱭᱟᱹᱲ ᱠᱚ ᱢᱮᱛᱟᱜ ᱠᱟᱱᱟ
ᱦᱮᱸ
ᱟᱨ ᱱᱚᱣᱟ ᱱᱤᱛᱳᱜ ᱫᱚ ᱩᱱᱟᱹᱜ ᱵᱟᱹᱱᱩᱜ ᱠᱚᱣᱟ ᱯᱟᱹᱴᱷᱩᱣᱟᱹ ᱠᱚᱣᱟ ᱟᱫᱚ ᱚᱱᱟ ᱠᱚ ᱦᱟᱛᱟᱣ ᱞᱮᱠᱷᱟᱱ ᱱᱟᱯᱟᱭ ᱠᱚᱜᱼᱟ
ᱟᱪᱪᱷᱟ
ᱟᱨ ᱮᱴᱟᱜ ᱠᱚᱨᱮ ᱫᱚ ᱢᱮᱱᱟᱜ ᱟᱠᱟᱫ ᱠᱚᱣᱟ ᱚᱱᱠᱮ ᱡᱮᱢᱚᱱ ᱱᱟᱜᱟᱢ ᱠᱚᱨᱮ ᱛᱟᱨᱯᱚᱨ ᱱᱚᱣᱟ ᱯᱚᱞᱤᱴᱤᱠᱮᱞ ᱥᱟᱭᱮᱱᱥ ᱱᱚᱣᱟ ᱠᱚ
ᱦᱳᱭ ᱦᱳᱭ ᱚᱱᱟ ᱠᱚᱫᱚ ᱢᱮᱱᱟᱜ ᱠᱚᱣᱟ ᱟᱫᱚ ᱫᱚᱦᱚ ᱦᱩᱭ ᱠᱟᱱᱟ ᱛᱚ ᱫᱮᱠᱷᱤ ᱮᱠᱷᱚᱱᱚ ᱤᱭᱟᱹ ᱫᱚ ᱜᱟᱱᱚᱜᱼᱟ ᱛᱚ ᱪᱮᱧᱡᱽ ᱜᱟᱱᱚᱜ ᱜᱮᱭᱟ ᱛᱚ ᱥᱮ ᱪᱮᱫ
ᱦᱮᱸ ᱪᱮᱧᱡᱽ ᱜᱟᱱᱚᱜ ᱜᱮᱭᱟ
ᱟᱪᱪᱷᱟ ᱟᱨ ᱮᱠᱡᱟᱢ ᱦᱮᱱᱟᱜ-ᱟ ᱥᱮ ᱪᱮᱫ ᱛᱮᱦᱤᱧ ᱢᱟᱱᱮ ᱤᱭᱟᱹ ᱚᱸᱰᱮ ᱡᱟᱦᱟᱸᱭ ᱠᱚᱠᱚ ᱛᱟᱦᱮᱱᱟ ᱟᱨᱠᱤ ᱢᱮᱫᱽᱱᱤᱯᱩᱨ ᱤᱭᱩᱱᱤᱵᱷᱟᱨᱥᱤᱴᱤ ᱚᱱᱟ ᱦᱳᱥᱴᱮᱞ ᱨᱮ ᱛᱮᱦᱮᱱ ᱮᱠᱡᱟᱢ ᱥᱮ ᱪᱮᱫ ᱢᱮᱱᱟᱜ ᱛᱟᱠᱚᱣᱟ
ᱦᱮᱸ ᱢᱮᱱᱟᱜ ᱛᱟᱠᱚ ᱜᱮᱭᱟ
ᱟᱢᱟᱜ ᱫᱚ ᱵᱟᱹᱱᱩᱜᱼᱟ ᱛᱮ
ᱮ ᱱᱮᱴ ᱮᱠᱡᱟᱢ
ᱦᱳᱭ ᱦᱳᱭ ᱦᱳᱭ᱾
ᱦᱮᱸ ᱮᱢᱮᱫ ᱜᱮᱭᱟ ᱠᱚ ᱚᱸᱰᱮ ᱠᱷᱚᱱ ᱠᱚ ᱪᱟᱞᱟᱣ ᱠᱟᱱ ᱜᱮᱭᱟ᱾
ᱚ ᱟᱢ ᱫᱚ ᱵᱟᱢ ᱮᱢ ᱮᱜᱼᱟ᱾
ᱤᱧ ᱫᱚ ᱟᱹᱣᱨᱤᱧ ᱥᱟᱯᱲᱟᱜᱼᱟ ᱱᱤᱭᱟᱹ ᱵᱟᱨ ᱫᱚ ᱟᱫᱚ ᱢᱚᱱᱮ ᱦᱩᱭᱩᱜ ᱠᱟᱱᱟ ᱥᱮᱨᱢᱟ ᱢᱩᱪᱟᱹᱫ ᱟᱨ ᱢᱤᱫ ᱫᱷᱟᱣ ᱦᱩᱭᱩᱜᱼᱟ ᱩᱱ ᱦᱜ ᱮᱢ ᱦᱩᱭᱩᱜᱼᱟ ᱵᱷᱟᱜᱤ ᱧᱚᱜ ᱥᱟᱯᱲᱟᱣ ᱠᱟᱛᱮ ᱾
ᱟᱪᱪᱷᱟ᱾ ᱟᱨ ᱚᱲᱟᱜ ᱠᱚᱨᱮ ᱫᱚ ᱚᱠᱟᱞᱮᱠᱟ ᱢᱮᱱᱟᱜ ᱠᱚᱣᱟ?
ᱚᱲᱟᱜ ᱠᱚᱨᱮ ᱱᱟᱯᱟᱭ ᱜᱮ ᱮ, ᱫᱟᱜ ᱡᱟᱹᱲᱤ ᱭᱮᱫᱟᱭ ᱫᱚᱢᱮ᱾
ᱫᱟᱜ ᱡᱟᱹᱲᱤ ᱫᱚ ᱦᱤᱡᱩᱜ ᱠᱟᱱᱟ᱾
ᱟᱯᱮ ᱨᱮᱱ ᱜᱮ ᱚᱠᱟ ᱞᱮᱠᱟ?
ᱦᱩᱸ ᱟᱞᱮ ᱦᱚᱸ ᱵᱷᱟᱜᱤ ᱜᱮ ᱱᱤᱭᱟᱹ ᱜᱷᱟᱹᱲᱤᱡ ᱫᱚ᱾
ᱦᱳᱭ ᱛᱚ᱾ ᱠᱷᱮᱞ ᱠᱚᱢ ᱠᱩᱥᱤᱭᱟᱜ ᱜᱮᱭᱟ?
ᱦᱮᱸ ᱵᱚᱞ ᱠᱷᱮᱞ ᱦᱳᱭᱳᱜ ᱜᱮᱭᱟ ᱛᱚ ᱵᱚᱞ ᱠᱚ ᱮᱱᱮᱡ ᱵᱟᱲᱟ ᱦᱳᱭᱳᱜ ᱜᱮᱭᱟ᱾
ᱚ
ᱟᱫᱚ ᱟᱫᱚ ᱱᱤᱡᱮ ᱫᱚ ᱟᱛᱳ ᱨᱮᱛᱚ ᱟᱛᱩᱨ ᱨᱮ ᱜᱤᱫᱽᱨᱟᱹ ᱠᱚ ᱥᱟᱞᱟᱜ ᱟᱛᱳ ᱨᱮᱱ ᱜᱤᱫᱽᱨᱟᱹ ᱠᱚ ᱥᱟᱞᱟᱜ ᱮᱱᱮᱡ ᱵᱟᱲᱟᱭ ᱦᱳᱭᱳᱜ ᱜᱮᱭᱟ᱾ ᱩ
ᱦᱳᱭ᱾ ᱮᱢᱱᱤ ᱯᱮᱠᱴᱤᱥ ᱠᱚᱨᱟ ᱦᱩ. ᱭᱩᱜ ᱜᱮᱭᱟ᱾
ᱦᱳᱭ ᱦᱳᱭ ᱦᱳᱭ ᱠᱷᱮᱞ ᱯᱨᱮᱠᱴᱤᱥ ᱢᱟᱱᱮ ᱯᱮᱠᱴᱤᱥ ᱯᱮᱠᱴᱤᱥ ᱛᱮ ᱠᱷᱮᱞ ᱦᱩᱭᱩᱜᱮᱭᱟ ᱟᱨᱠᱤ ᱢᱟᱱᱮ ᱢᱟᱨᱟᱝ ᱢᱟᱨᱟᱝ ᱤᱭᱟᱹ ᱠᱚᱨᱮᱫᱚ ᱠᱷᱮᱞ ᱵᱟᱝ ᱦᱩᱭ ᱠᱟᱱᱟ ᱮᱢᱱᱤ ᱪᱷᱴ ᱠᱷᱟᱴᱳ ᱤᱭᱟᱹ ᱠᱚᱨᱮ ᱠᱷᱮᱞ ᱦᱩᱭᱩᱠᱟᱱᱟ᱾ ᱱᱤᱡᱮᱛᱮ ᱟᱨᱠᱤ ᱢᱟᱨᱟᱝ ᱥᱴᱮᱰᱤᱭᱟᱢ ᱠᱚᱨᱮ ᱫᱚ ᱠᱷᱮᱞ ᱫᱚ ᱵᱟᱝ ᱦᱩᱭ ᱠᱟᱱᱟ ᱮᱠᱷᱚᱱ᱾
ᱛᱟᱦᱞᱮ ᱯᱚᱨᱤᱠᱷᱟ ᱠᱚ ᱢᱩᱪᱟᱹᱫ ᱟᱠᱟᱱᱟ ᱵᱟᱝ?
ᱦᱮᱸ ᱦᱮᱸ ᱱᱚᱜ ᱛᱚ ᱯᱚᱨᱤᱠᱠᱷᱟ ᱢᱩᱪᱟᱹᱫ ᱠᱟᱛᱮᱜ ᱚᱱᱮ ᱯᱷᱚᱨᱚᱢ ᱯᱮᱨᱮᱡ ᱦᱩᱭ ᱠᱟᱱᱟ ᱠᱚᱞᱮᱡᱽ ᱨᱮᱱᱟᱜ᱾
ᱦ ᱛᱤᱥ ᱠᱚᱛᱮ ᱮᱱᱛᱮ ᱠᱚ ᱞᱟᱹᱭ ᱫᱟ ᱦᱟᱸᱜ?
ᱛᱳᱫᱚᱜᱼᱟ ᱡᱩᱞᱟᱭ ᱨᱮᱱᱟᱜ ᱥᱟᱛ ᱛᱟᱹᱨᱤᱠᱷ ᱥᱮᱫ ᱯᱷᱟᱥᱴ ᱤᱭᱟᱨ ᱫᱚ ᱛᱩᱫ ᱮᱱᱟᱛᱚ ᱢᱮᱨᱤᱴᱤᱥ ᱢᱤᱫ ᱫᱷᱟᱣ ᱫᱚ ᱛᱩᱫ ᱮᱱᱟ᱾ ᱛᱟᱯᱚᱨ ᱟᱨ ᱢᱤᱫ ᱫᱷᱟᱣ ᱛᱮᱫᱚ ᱚᱱᱠᱟ ᱡᱩᱞᱟᱭ ᱨᱮᱱᱟᱜ ᱥᱟᱛ ᱛᱟᱹᱨᱤᱠᱷ ᱥᱮᱫ ᱛᱮ᱾
ᱧᱮᱞᱮ ᱮᱱᱮᱡ ᱠᱟᱛᱮᱜᱤ ᱵᱷᱚᱨᱛᱤ ᱦᱩᱭᱩᱜ ᱟᱛᱚ᱾
ᱦᱮᱸ ᱾ ᱱᱤᱭᱟᱹ ᱢᱟᱲᱟᱝ ᱫᱚ ᱚᱠᱟᱨᱮ ᱯᱟᱲᱦᱟᱣ ᱦᱩᱭᱩᱜ ᱠᱟᱱ ᱛᱟᱦᱮᱸᱫ?
ᱯᱟᱲᱦᱟᱣ ᱫᱚ ᱱᱚᱜᱼᱚᱭ ᱟᱞᱮ ᱱᱚᱸᱰᱮ ᱜᱮ ᱤᱥᱠᱩᱞ ᱱᱚᱸᱰᱮ ᱥᱟᱞᱵᱚᱱᱤ᱾ ᱥᱚᱨᱤ ᱱᱟᱫᱟᱹᱲᱤᱭᱟ ᱥᱠᱩᱞ ᱡᱟᱦᱟᱸ ᱠᱚ ᱢᱮᱛᱟᱜ ᱠᱟᱱ᱾
ᱚᱞ ᱪᱤᱠᱤ ᱛᱮ ᱜᱮ?
ᱚᱞᱪᱤᱠᱤ ᱫᱚ ᱵᱟᱝ ᱵᱟᱝᱞᱟ ᱢᱤᱰᱤᱭᱟᱢ᱾
ᱟᱯᱮ ᱚᱱᱟ ᱠᱚᱨᱮ ᱫᱚ ᱚᱞᱪᱤᱠᱤ ᱵᱟᱠᱚ ᱯᱟᱲᱦᱟᱜ ᱜᱮ?
ᱦᱮᱸ ᱚᱞᱪᱤᱠᱤ ᱠᱚ ᱯᱟᱲᱦᱟᱜ ᱜᱮᱭᱟ ᱤᱭᱟᱹᱨᱮ ᱢᱮᱱᱟᱜᱼᱟ ᱥᱤᱛᱟᱱᱟᱛᱷᱯᱩᱨ᱾
ᱚ ᱦᱮᱸ ᱥᱤᱛᱟᱹ ᱟᱨ ᱟᱞᱮ ᱫᱚ ᱱᱚᱰᱮ ᱚᱞᱪᱤᱠᱤ ᱛᱮᱜᱮ ᱯᱟᱲᱦᱟᱣ ᱦᱩᱭᱩᱜ ᱜᱮᱭᱟ᱾
ᱦᱚᱸ ᱟᱪᱪᱷᱟ
ᱟᱫᱚ ᱫᱚᱢᱮ ᱮᱠᱴᱟ ᱫᱚ ᱵᱟᱹᱱᱩᱜ ᱠᱚᱣᱟ ᱜᱤᱫᱽᱨᱟᱹ ᱠᱚᱫᱚ
ᱦᱮᱸ ᱦᱮᱸ ᱚᱞᱪᱤᱠᱤ ᱤᱧ ᱫᱟᱫᱟᱭ ᱯᱟᱲᱦᱟᱜ ᱜᱮᱭᱟ ᱤᱧ ᱫᱚ ᱵᱟᱹᱧ ᱯᱟᱲᱦᱟᱜ ᱜᱮᱭᱟ ᱚᱞᱪᱤᱠᱤ ᱫᱚ ᱤᱧ ᱫᱟᱫᱟ ᱦᱚᱸ ᱚᱸᱰᱮ ᱜᱮ ᱢᱮᱱᱮᱭᱟ ᱢᱮᱱᱫᱤᱯᱩᱨ ᱚᱸᱰᱮ ᱪᱮᱫ ᱤᱭᱩᱱᱤᱵᱷᱟᱨᱥᱤᱴᱤ ᱦᱳᱥᱴᱮᱞ ᱨᱮᱜᱮ ᱢᱮᱱᱟᱭᱟ ᱫᱤᱱ ᱯᱚᱨᱤᱠᱷᱟ ᱢᱮᱱᱟᱜ ᱛᱟᱭᱟ ᱪᱟᱞᱟᱣᱱᱟᱭ ᱞᱟᱹᱭᱟᱧ ᱠᱟᱱ ᱛᱟᱦᱮᱸᱫ ᱪᱟᱞᱞᱟᱣ
ᱚ ᱟᱪᱪᱷᱟ ᱟᱪᱪᱷᱟ
ᱚᱻ
ᱛᱟᱦᱚᱞᱮ ᱱᱤᱛ ᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱟᱫᱚ ᱱᱤᱛᱚᱜ ᱚᱲᱟᱜ ᱠᱚᱨᱮ ᱜᱮᱼᱼ ᱦᱮᱸ ᱟᱫᱚ ᱢᱮᱨᱤᱴ ᱞᱤᱥᱴ ᱨᱮ ᱧᱩᱛᱩᱢ ᱦᱤᱡᱩᱜᱼᱟ ᱠᱚᱞᱮᱡᱽ ᱛᱟᱯᱚᱨᱮᱼᱼ ᱤᱭᱟ ᱨᱮᱱᱟᱜ ᱟᱸ ᱤᱭᱟᱹ ᱨᱮᱱᱟᱜ ᱯᱤᱯᱟᱨᱮᱥᱚᱱ ᱠᱚ ᱦᱟᱛᱟᱣ ᱦᱩᱭᱩᱜ ᱞᱟᱹᱜᱤᱫ ᱟᱨᱠᱤ ᱦᱟᱛᱟᱣ ᱦᱩᱭᱩᱜ ᱠᱟᱱᱟ ᱡᱟᱜᱮ ᱦᱟᱞᱠᱟ ᱟᱨᱠᱤ
ᱦᱮᱸ
ᱠᱚᱢᱯᱤᱴᱤ ᱮᱠᱡᱟᱢ ᱨᱮᱱᱟᱜ ᱟᱨᱠᱤ
ᱦᱮᱸ ᱱᱤᱭᱟᱹ ᱱᱤᱭᱟᱹ ᱱᱤᱭᱟᱹ ᱥᱟᱶ ᱥᱟᱶ ᱛᱮ ᱡᱟᱦᱟᱱᱟᱜ
ᱦᱳᱭ ᱦᱳᱭ ᱱᱚᱣᱟ ᱥᱟᱶ ᱥᱟᱶ ᱛᱮ
ᱵᱤᱱᱤᱰ ᱠᱚ ᱮᱢ ᱫᱚᱨᱠᱟᱨ
ᱦᱳᱭ ᱦᱳᱭ ᱚᱠᱛᱚ ᱛᱚ ᱵᱟᱝ ᱧᱟᱢᱚᱜ ᱠᱟᱱᱟ ᱱᱚᱣᱟ ᱚᱱᱟ ᱢᱚᱫᱫᱷᱮ ᱨᱮ ᱜᱮ ᱞᱤᱧ ᱜᱚᱝᱠᱮ ᱛᱟᱦᱚᱞᱮ ᱟᱢ ᱠᱚᱢᱯᱤᱴᱤᱵᱽ ᱮᱠᱡᱟᱢ ᱮᱢ ᱞᱮᱜᱼᱟ ᱥᱮ ᱵᱟᱝ
ᱠᱚᱢᱯᱤᱴᱤᱵᱽ ᱦᱮᱸ ᱮᱢ ᱵᱟᱲᱟ ᱦᱩᱭ ᱠᱟᱱ ᱜᱮᱭᱟ ᱟᱫᱚ ᱱᱤᱭᱟᱹ ᱵᱟᱨᱼᱼ ᱱᱚᱣᱟ ᱱᱮᱴ ᱮᱠᱡᱟᱢ ᱵᱟᱝ ᱥᱟᱯᱲᱟᱣ ᱦᱩᱭ ᱠᱟᱱ ᱛᱮ ᱟᱫᱚᱼᱼ
ᱟᱪᱪᱷᱟ ᱟᱪᱪᱷᱟ ᱟᱪᱪᱷᱟ
ᱵᱟᱝ ᱮᱢ ᱦᱩᱭ ᱟᱫᱚ ᱱᱟᱯᱟᱭ ᱥᱟᱺᱦᱤᱡ ᱵᱟᱝ ᱥᱟᱯᱲᱟᱣ ᱞᱮᱠᱷᱟᱱ ᱟᱫᱚᱼᱼ ᱪᱟᱞᱟᱣ ᱠᱟᱛᱮᱫ ᱦᱚᱸ ᱪᱮᱫ ᱦᱟᱸᱜ
ᱦᱳᱭ ᱦᱳᱭ ᱦᱳᱭ ᱮ ᱮᱢ ᱠᱚᱛᱮ ᱱᱟᱯ ᱯᱟᱭ ᱥᱟᱺᱦᱤᱡ ᱜᱮ ᱥᱟᱯᱲᱟᱣ ᱫᱚ ᱫᱚᱨᱠᱟᱨᱟ ᱵᱟᱠᱷᱟᱱ ᱫᱚᱼᱼ
ᱦᱮᱸ ᱥᱟᱯᱲᱟᱣ ᱠᱟᱛᱮᱜ ᱜᱮ ᱵᱷᱟᱜᱮᱭᱟ
ᱦᱳᱭ ᱦᱳᱭ
ᱛᱚ ᱟᱯᱮ ᱥᱮᱫ ᱫᱚ ᱫᱚᱢᱮ ᱵᱤᱨ ᱢᱮᱱᱟᱜ ᱛᱚ ᱱᱚᱣᱟ ᱢᱮᱫ ᱱᱚᱣᱟ
ᱦᱮᱸ ᱟᱞᱮ ᱱᱚᱛᱮ ᱵᱤᱨ ᱢᱮᱱᱟᱜ ᱜᱮᱭᱟ
ᱦᱟᱹᱛᱤ ᱠᱚ ᱵᱟᱠᱚ ᱪᱟᱞᱟᱜ ᱜᱮᱭᱟ ᱚᱱᱛᱮ
ᱦᱟᱹᱛᱤ ᱞᱟᱦᱟ ᱛᱮᱠᱚ ᱦᱮᱡ ᱢᱟᱱᱮᱼᱼ ᱦᱮᱡ ᱠᱚᱜᱼᱟ ᱱᱤᱭᱟᱹ ᱥᱚᱢᱚᱭ ᱫᱚ ᱟᱫᱚ ᱮᱠᱷᱚᱱ ᱫᱚ ᱵᱟᱝ ᱠᱚ ᱦᱮᱡ ᱠᱟᱱᱟ ᱛᱚ
ᱦᱳᱻ
ᱵᱟᱠᱷᱟᱱ ᱫᱚ ᱞᱟᱦᱟ ᱛᱮᱫᱚ ᱚᱱᱮ ᱡᱤᱱᱰᱟᱞ ᱠᱚᱠᱚ ᱵᱮᱱᱟᱣ ᱠᱮᱫᱼᱟ ᱥᱮ ᱯᱟᱹᱪᱤᱨ ᱠᱷᱟᱹᱛᱤᱨ ᱦᱮᱸ ᱟᱞᱮ ᱫᱚ ᱵᱟᱝ ᱠᱚ ᱛᱤᱭᱳᱜ ᱮᱫ ᱞᱮᱭᱟ ᱵᱟᱠᱷᱟᱱ ᱫᱚ ᱢᱟᱱᱮ ᱵᱟᱨᱚ ᱢᱟᱥ ᱠᱚ ᱦᱮᱡ ᱠᱚᱜᱼᱟ ᱱᱚᱛᱮ ᱟᱞᱮ ᱥᱮᱫ
ᱚᱸ ᱞᱮᱭᱟ ᱠᱚ ᱚᱱᱟ ᱟᱯᱮ ᱚᱱᱟ ᱥᱟᱞᱵᱩᱱᱤ ᱥᱮ ᱪᱮᱫ ᱚᱱᱟ ᱠᱚᱨᱮ ᱫᱚ ᱫᱚᱢᱮ ᱦᱟᱹᱛᱤ ᱠᱚ ᱢᱮᱱᱟᱜ ᱠᱚᱣᱟ
ᱟᱲᱟᱵᱟᱹᱲᱤ ᱡᱚᱝᱜᱚᱞ ᱡᱟᱦᱟᱸ ᱠᱚ ᱢᱮᱛᱟᱜ ᱠᱟᱱ ᱟᱞᱮ ᱱᱚᱱᱛᱮ ᱨᱮᱜᱮ ᱦᱩᱸ ᱥᱳᱨ ᱜᱮᱭᱟ ᱟᱞᱮ ᱱᱚᱸᱰᱮ ᱠᱷᱚᱱ ᱫᱚ ᱴᱷᱤᱠ ᱜᱚᱝᱠᱮ ᱱᱟᱸᱜ ᱦᱳ ᱦᱳᱭ ᱴᱷᱤᱠ ᱜᱮᱭᱟ ᱜᱚᱝᱠᱮ ᱟᱨᱦᱚᱸ ᱱᱟᱜ ᱠᱷᱟᱱ ᱞᱟᱝ ᱨᱚᱯᱚᱲᱟ ᱦᱳᱭᱥᱮ ᱴᱟᱥᱠ ᱠᱚ ᱟᱹᱣᱞᱤ ᱯᱩᱨᱟᱹᱜᱼᱟ᱾
ᱦᱮᱸ ᱫᱷᱤᱱᱟᱹᱱ ᱜᱚᱝᱠᱮ ᱦᱟᱸᱜ ᱨᱚᱯᱚᱲ ᱦᱩᱭᱩᱜᱼᱟ᱾
ᱦᱳᱭ ᱱᱟᱜ ᱠᱷᱟᱱ ᱟᱭᱩᱵᱽ ᱵᱮᱲᱟ ᱚᱠᱛᱚ ᱦᱩᱭᱩᱜ ᱛᱟᱢᱟ ᱛᱚ ᱴᱷᱤᱠ ᱜᱮᱭᱟ ᱜᱚᱝᱠᱮ